ᱦᱮᱸ ᱟᱸᱡᱚᱢ ᱧᱟᱢᱚᱜ ᱠᱟᱱᱟ
ᱦᱮᱸ ᱜᱚᱝᱠᱮ ᱠᱟᱹᱴᱤᱡ ᱡᱳᱨ ᱧᱚᱜ ᱛᱮ ᱨᱚᱲ ᱟᱹᱵᱤᱱ ᱠᱟᱹᱴᱤᱡ ᱟᱸᱡᱚᱢ ᱫᱚ ᱟᱸᱡᱚᱢᱚᱜ ᱠᱟᱱᱟ ᱦᱟᱸᱜ
ᱟᱪᱪᱷᱟ
ᱢᱟᱱᱮ ᱟᱹᱰᱤ ᱵᱟᱹᱭ ᱵᱟᱹᱭ ᱛᱮᱢ ᱟᱸᱡᱚᱢ ᱧᱟᱢ ᱫᱟ ᱥᱮ ᱚᱠᱟ ᱞᱮᱠᱟ
ᱦᱮᱸ ᱠᱟᱹᱴᱤᱡ ᱵᱟᱹᱭ ᱧᱚᱜ ᱛᱮ ᱟᱸᱡᱚᱢᱚᱜ ᱠᱟᱹᱴᱤᱡ ᱡᱳᱨ ᱧᱚᱜ ᱛᱮ ᱞᱟᱹᱭ ᱛᱟᱦᱚᱞᱮ ᱱᱟᱯᱟᱭᱚᱜᱼᱟ ᱟᱹᱞᱤᱧᱟᱜ ᱨᱚᱲ ᱠᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ ᱥᱮ ᱵᱟᱝ ᱛᱟᱦᱞᱮ
ᱦᱮᱸ ᱟᱵᱮᱱᱟᱜ ᱫᱚ ᱴᱷᱤᱠ ᱜᱮᱭᱟ ᱢᱚᱱᱮ ᱦᱚᱭ ᱟᱥᱚᱞᱮ ᱱᱚᱣᱟ ᱯᱷᱳᱱ ᱨᱮᱱᱟᱜ ᱠᱟᱹᱴᱤᱡ ᱥᱟᱣᱩᱱᱰ ᱦᱚᱸ ᱠᱚᱢ ᱧᱚᱜ ᱜᱮᱭᱟ
ᱟᱪᱪᱷᱟ
ᱚᱱᱟ ᱠᱷᱟᱹᱛᱤᱨ ᱢᱚᱱᱮ ᱦᱚᱭ ᱵᱟᱹᱭ ᱵᱟᱹᱭ ᱛᱮᱵᱮᱱ ᱟᱸᱡᱚᱢ ᱧᱟᱢ ᱮᱫᱟ ᱢᱮᱱ ᱠᱷᱟᱱ ᱤᱧ ᱫᱚ ᱟᱢᱟᱜ ᱨᱚᱲ ᱟᱹᱰᱤ ᱥᱟᱢᱴᱟᱣ ᱥᱟᱺᱦᱤᱡ ᱜᱤᱧ ᱟᱸᱡᱚᱢ ᱧᱟᱢᱫᱟ
ᱟᱪᱪᱷᱟ ᱜᱚᱝᱠᱮ ᱞᱤᱧ ᱞᱟᱹᱭᱮᱫ ᱛᱟᱦᱮᱸᱱᱟ ᱱᱚᱜᱼᱚᱭ ᱡᱮ ᱯᱷᱩᱴᱵᱚᱞ ᱠᱚᱦᱟᱸᱜ ᱵᱮᱱ ᱠᱷᱮᱞ ᱵᱟᱲᱟᱭ ᱜᱮᱭᱟ ᱥᱮ ᱵᱟᱝ
ᱵᱚᱞ ᱠᱷᱮᱞ ᱠᱚᱫᱚ ᱵᱚᱱᱫᱚ ᱦᱩᱭ ᱟᱠᱟᱱᱟ ᱞᱟᱦᱟ ᱛᱤᱱᱚ ᱫᱚ ᱱᱤᱛᱚᱜ ᱫᱚ ᱮᱠᱟᱞ ᱜᱮ ᱵᱚᱱᱫᱚ ᱜᱮ ᱢᱮᱱᱟᱜᱼᱟ ᱫᱤᱭᱮ
ᱛᱟᱦᱞᱮ ᱚᱱᱠᱟ ᱠᱷᱮᱞ ᱠᱚᱨᱮ ᱫᱚ ᱡᱟᱦᱟᱸ ᱱᱚᱜᱼᱚᱭ ᱡᱮ ᱢᱮᱱᱟᱜᱼᱟ ᱟᱭᱢᱟ ᱞᱮᱠᱟᱱ ᱠᱷᱮᱞ ᱢᱮᱱᱟᱜᱼᱟ ᱡᱮᱢᱚᱱ ᱵᱷᱚᱞᱤ ᱵᱚᱞ ᱯᱷᱩᱴ ᱵᱚᱞ ᱠᱤᱨᱠᱮᱴ ᱥᱟᱶ ᱛᱮ ᱟᱭᱢᱟ ᱞᱮᱠᱟ ᱟᱨᱚ ᱠᱷᱮᱞᱳᱰ ᱢᱮᱱᱟᱜᱼᱟ ᱚᱱᱠᱟ ᱠᱷᱮᱞᱳᱰ ᱢᱚᱫᱽᱫᱷᱮ ᱨᱮ ᱟᱹᱵᱤᱱ ᱫᱚ ᱦᱟᱸᱜ ᱵᱟᱹᱲᱛᱤᱭᱟᱜ ᱠᱷᱮᱞᱳᱰ ᱫᱚ ᱚᱠᱟᱴᱟᱜ ᱦᱟᱸᱜ ᱵᱤᱱ ᱠᱩᱥᱤᱭᱟᱜ ᱠᱟᱱᱟ?
ᱟᱪᱪᱷᱟ ᱵᱟᱹᱛᱤ ᱫᱚ ᱯᱷᱩᱴᱵᱚᱞ ᱜᱤᱧ ᱠᱩᱥᱤᱭᱟᱜ ᱜᱮᱭᱟ ᱠᱷᱮᱞ ᱦᱚᱧ ᱠᱩᱥᱤᱭᱟᱜ ᱜᱮᱭᱟ ᱚᱱᱟ ᱥᱟᱶ ᱛᱮ ᱠᱷᱮᱞ ᱫᱚ ᱛᱚᱠᱷᱚᱱᱤᱧ ᱠᱷᱮᱞ ᱦᱚᱸ ᱚᱱᱟ ᱥᱟᱶᱛᱮ ᱮᱴᱟᱜ ᱠᱚᱦᱚᱸ ᱡᱮᱢᱚᱱ ᱠᱨᱤᱠᱮᱴ ᱫᱚ ᱠᱷᱩᱵ ᱠᱚᱢ ᱜᱮ ᱩᱱᱟᱹᱜ ᱫᱚ ᱟᱫᱚ ᱱᱮᱛᱟᱨ ᱫᱚ ᱩᱱᱟᱹᱜ ᱧᱮᱞ ᱦᱚᱸ ᱵᱟᱹᱧ ᱧᱮᱞ ᱮᱫᱟ ᱟᱭᱢᱟ ᱜᱟᱱ ᱠᱟᱹᱢᱤ ᱠᱚ ᱢᱮᱱᱟᱜ ᱠᱷᱟᱹᱛᱤᱨ ᱟᱫᱚ ᱵᱟᱹᱭ ᱵᱟᱹᱭ ᱛᱮ ᱧᱮᱞ ᱠᱚᱦᱚᱸ ᱵᱚᱱᱫᱚ ᱦᱩᱭ ᱟᱠᱟᱱᱟ
ᱟᱪᱪᱷᱟ ᱟᱪᱪᱷᱟ
ᱟᱢᱫᱚᱢ ᱠᱩᱥᱤᱭᱟᱜ ᱜᱮᱭᱟ ᱥᱮ ᱵᱟᱝ?
ᱦᱮᱸ ᱟᱹᱞᱤᱧ ᱫᱚ ᱯᱷᱩᱴ ᱵᱚᱞ ᱠᱷᱮᱞ ᱫᱚ ᱟᱹᱰᱤ ᱵᱟᱹᱲᱛᱤ ᱜᱮᱞᱤᱧ ᱠᱩᱥᱤᱭᱟᱜᱼᱟ
ᱛᱟᱦᱞᱮ ᱞᱟᱹᱭ ᱜᱟᱱᱚᱜᱼᱟ ᱚᱣᱟᱞᱰ ᱠᱟᱯ ᱦᱩᱭᱱᱟ ᱪᱟᱞᱟᱜ ᱠᱟᱱᱟ ᱧᱮᱞ ᱫᱟᱢ ᱧᱮᱞ ᱫᱟᱢ ᱥᱮ ᱵᱟᱝ?
ᱦᱮᱸ ᱧᱮᱞ ᱦᱩᱭᱩᱜ ᱠᱟᱱᱟ ᱧᱮᱞ ᱦᱩᱭᱩᱜ ᱠᱟᱱᱟ ᱦᱟᱜ ᱛᱟᱦᱚᱞᱮ ᱦᱟᱸᱜ ᱱᱚᱜᱼᱚᱭ ᱡᱮ ᱳᱣᱟᱨᱞᱰ ᱠᱟᱯ ᱪᱟᱞᱟᱜ ᱠᱟᱱᱟ ᱛᱟᱦᱚᱞᱮ ᱚᱠᱚᱭ ᱴᱤᱢ ᱦᱟᱸᱜ ᱵᱤᱱ ᱥᱟᱯᱳᱨᱮᱫ ᱠᱚᱣᱟ ᱦᱟᱸᱜ ᱛᱟᱦᱚᱞᱮ
ᱥᱟᱯᱚᱨᱴ ᱞᱟᱹᱭ ᱞᱮᱠᱟ ᱫᱚ ᱚᱱᱟ ᱫᱚ ᱟᱨᱡᱮᱱᱴᱤᱱᱟᱭ ᱫᱟᱲᱮ ᱠᱚᱜᱼᱟ ᱟᱫᱚ ᱩᱱᱤ ᱪᱮᱛᱟᱱ ᱱᱟᱜ ᱠᱷᱟᱱ ᱵᱟᱹᱲᱛᱤ ᱠᱟᱛᱮ ᱢᱚᱱᱮ ᱢᱮᱱᱟᱜᱼᱟ ᱱᱤᱛᱚᱜ ᱫᱚ
ᱟᱪᱪᱷᱟ ᱟᱪᱪᱷᱟ ᱮᱠᱫᱚᱢ ᱟᱹᱞᱤᱧ ᱫᱚ ᱦᱟᱸᱜ ᱞᱤᱧ ᱥᱟᱯᱳᱨᱴᱮᱫ ᱠᱚᱣᱟ ᱱᱩᱠᱩ ᱡᱟᱦᱟᱸᱭ ᱯᱷᱨᱟᱱᱥ
ᱦᱮᱸ ᱩᱱᱠᱩ ᱦᱚᱸ ᱢᱤᱫᱴᱤᱱ ᱠᱟᱱ ᱛᱤᱧ ᱜᱮᱭᱟ ᱩᱱᱤ ᱦᱚᱸ
ᱟᱫᱚ ᱱᱩᱠᱩᱣᱟᱜ ᱠᱷᱮᱹᱞ ᱫᱚ ᱟᱹᱰᱤ ᱵᱟᱹᱲᱛᱤ ᱜᱮᱞᱤᱧ ᱠᱩᱥᱤᱭᱟᱜᱼᱟ ᱟᱹᱞᱤᱧ ᱫᱚ ᱦᱟᱸᱜ
ᱦᱮᱸ ᱱᱚᱣᱟ ᱫᱚ ᱮᱠᱫᱚᱢ ᱟᱨ ᱞᱟᱹᱭ ᱜᱟᱱᱚᱜᱼᱟ ᱯᱷᱨᱟᱱᱥ ᱟᱭᱢᱟ ᱫᱷᱟᱣ ᱜᱮ ᱚᱣᱟᱨᱞᱰ ᱠᱟᱯ ᱮ ᱡᱤᱛᱟᱹᱣ ᱟᱠᱟᱱᱟᱭ
ᱮᱭ ᱠᱟᱨᱚᱱ ᱛᱮ ᱱᱚᱣᱟ ᱠᱷᱮᱞ ᱱᱩᱠᱩ ᱯᱷᱨᱟᱱᱥ ᱟᱜ ᱠᱷᱮᱞ ᱫᱚᱞᱤᱧ ᱠᱩᱥᱤᱭᱟᱜᱼᱟ ᱢᱟᱱᱮ ᱯᱟᱥᱤᱝ ᱠᱚ ᱩᱱᱠᱩᱣᱟᱜ ᱴᱟᱪ ᱨᱮᱱᱟᱜ ᱠᱮᱴᱤᱠᱮᱞ ᱛᱟᱨᱯᱚᱨᱮ ᱥᱠᱤᱞ ᱠᱚ ᱥᱚᱴ ᱜᱳᱞ ᱚᱱᱟᱠᱚ ᱟᱹᱰᱤ ᱵᱮᱯᱚᱠ ᱞᱤᱧ ᱵᱩᱡᱷᱟᱹᱣᱟᱞᱤᱧ
ᱢᱤᱫᱴᱟᱝ ᱧᱮᱞ ᱡᱚᱝ ᱜᱮ ᱵᱟᱝ
ᱦᱮᱸ ᱧᱮᱞᱡᱚᱝ ᱞᱮᱠᱟᱱ ᱡᱤᱱᱤᱥ ᱠᱚ ᱫᱮᱠᱷᱟᱣᱮᱫᱼᱟ ᱟᱫᱚ ᱟᱹᱞᱤᱧ ᱦᱚᱸ ᱚᱱᱠᱟᱞᱤᱧ ᱪᱮᱥᱴᱟᱭᱟ ᱡᱟᱛᱮ ᱩᱱᱠᱩ ᱞᱮᱠᱟ ᱫᱟᱲᱮᱜ ᱢᱟ
ᱦᱮᱸ ᱫᱟᱲᱮᱭᱟᱜᱼᱟ ᱵᱤᱱ ᱫᱤᱱᱟᱹᱢ ᱡᱩᱫᱤ ᱪᱟᱞᱟᱜ ᱠᱷᱟᱱ ᱫᱚᱵᱤᱱ ᱢᱟᱴᱷᱨᱮ
ᱦᱮᱸ ᱡᱟᱦᱟᱸ ᱡᱤᱱᱤᱥ ᱫᱚ ᱵᱟᱝ ᱜᱟᱱᱚᱜ ᱞᱮᱠᱟᱱ ᱡᱤᱱᱤᱥ ᱫᱚ ᱵᱟᱝ ᱠᱟᱱᱟ ᱪᱮᱥᱴᱟᱨᱮ ᱛᱟᱦᱮᱸ ᱞᱮᱱᱠᱷᱟᱱ ᱡᱟᱦᱟᱸ ᱞᱮᱠᱟᱱᱟᱜ ᱠᱚᱴᱷᱤᱱ ᱠᱟᱹᱢᱤ ᱜᱮ ᱥᱚᱦᱞᱮᱜᱼᱟ ᱟᱫᱚ ᱚᱱᱟ ᱡᱤᱱᱤᱥ ᱨᱮ ᱢᱚᱱᱮ ᱵᱟᱝ ᱞᱟᱜᱟᱣ ᱛᱮ ᱥᱮ ᱠᱟᱹᱢᱤ ᱵᱟᱝ ᱠᱚᱨᱟᱣ ᱞᱮᱠᱷᱟᱱ ᱫᱚ ᱚᱱᱟ ᱠᱟᱹᱢᱤ ᱫᱚ ᱦᱟᱸᱜ ᱵᱟᱝ ᱜᱟᱱᱚᱜᱼᱟ
ᱟᱨ ᱠᱟᱛᱷᱟ ᱠᱟᱱ ᱜᱮᱭᱟ ᱢᱮᱱᱠᱷᱟᱱ ᱡᱩᱫᱤ ᱵᱚᱱ ᱞᱟᱹᱭ ᱧᱮᱞᱠᱷᱟᱱ ᱟᱵᱚ ᱴᱷᱮᱱ ᱫᱚ ᱱᱚᱣᱟ ᱫᱚ ᱠᱟᱹᱴᱤᱡ ᱫᱚ ᱟᱱᱟᱴᱱᱟᱜ ᱠᱟᱱᱟ ᱪᱮᱫᱟᱜ ᱥᱮ ᱡᱟᱦᱟᱸᱭ ᱡᱟᱦᱟᱸᱭ ᱱᱟᱯᱟᱭ ᱱᱟᱯᱟᱭ ᱯᱞᱮᱭᱟᱨ ᱠᱚ ᱵᱮᱱᱟᱣ ᱠᱟᱱᱟ ᱩᱱᱠᱩ ᱫᱚ ᱥᱟᱨᱟ ᱜᱷᱟᱹᱲᱤᱡ ᱞᱟᱹᱭ ᱜᱟᱱᱚᱜᱼᱟ ᱵᱚᱞ ᱟᱨ ᱚᱱᱟ ᱢᱟᱴᱷ ᱨᱮᱜᱮ ᱛᱟᱠᱚ ᱚᱸᱰᱮ ᱜᱮᱠᱚ ᱛᱟᱦᱮᱱ ᱜᱮᱭᱟ ᱡᱮ ᱚᱱᱟ ᱵᱮᱜᱚᱨ ᱦᱚᱸ ᱟᱨᱦᱚᱸ ᱮᱴᱟᱜ ᱠᱟᱹᱢᱤ ᱢᱮᱱᱟᱜ ᱛᱟᱠᱚᱣᱟ ᱪᱮᱫ ᱚᱱᱠᱟ ᱫᱚ ᱢᱚᱱᱮ ᱠᱷᱩᱵ ᱵᱟᱝᱜᱮ ᱢᱚᱱᱮᱦᱚᱭ
ᱦᱮᱸ ᱟᱵᱚ ᱡᱮᱢᱚᱱ ᱟᱵᱚ ᱫᱚ ᱦᱟᱸᱜ ᱫᱚ ᱦᱟᱸᱜ ᱚᱱᱟ ᱯᱷᱩᱴᱵᱚᱞ ᱥᱟᱶᱛᱮ ᱟᱨᱚᱸ ᱟᱭᱢᱟ ᱞᱮᱠᱟᱱ ᱠᱟᱹᱢᱤ ᱛᱟᱦᱮᱱ ᱛᱟᱵᱚᱱᱟ ᱟᱵᱚ ᱫᱚ ᱯᱷᱩᱴᱵᱚᱞ ᱫᱚ ᱦᱟᱸᱜ ᱱᱚᱜᱼᱚᱭᱮ ᱦᱟᱸᱜ ᱛᱟᱨᱟᱥᱤᱧ ᱵᱮᱲᱟ ᱜᱮ ᱦᱟᱸᱜ ᱵᱚᱱ ᱪᱟᱞᱟᱜᱼᱟ ᱚᱱᱠᱟ ᱫᱚ ᱟᱠᱚ ᱞᱮᱠ ᱚᱱᱠᱟ ᱫᱚ ᱦᱟᱸᱜ ᱵᱟᱝᱵᱚᱱ ᱪᱟᱞᱟᱜᱼᱟ ᱾
ᱦᱩᱸ ᱢᱟᱞᱳ
ᱯᱷᱩᱴᱵᱚᱞ ᱠᱷᱮᱞ ᱥᱟᱶᱛᱮ ᱟᱨᱦᱚᱸ ᱟᱵᱚᱣᱟᱜ ᱱᱚᱸᱰᱮ ᱡᱟᱦᱟᱸ ᱠᱟᱹᱢᱤ ᱛᱮᱱᱟᱜ ᱠᱚ ᱚᱱᱟ ᱠᱚᱵᱚᱱ ᱠᱟᱹᱢᱤᱭᱮᱜᱼᱟ ᱡᱮᱢᱚᱱ ᱚᱲᱟᱜ ᱠᱚᱨᱮᱱᱟᱜ ᱥᱟᱶᱛᱮ ᱚᱞ ᱯᱟᱲᱦᱟᱜ ᱠᱚ,
ᱞᱟᱹᱭ ᱜᱟᱱᱚᱜᱼᱟ ᱢᱤᱫ ᱫᱷᱟᱣ ᱛᱮ ᱵᱟᱨᱭᱟ ᱯᱮᱭᱟ ᱡᱤᱱᱤᱥ ᱧᱮᱞ ᱦᱩᱭᱩᱜ ᱠᱟᱱ ᱛᱟᱵᱚᱱᱟ ᱾ ᱟᱫᱚ ᱚᱠᱟᱴᱟᱜ ᱨᱮᱦᱚᱸ ᱢᱤᱫᱴᱟᱝ ᱱᱟᱯᱟᱭ ᱚᱠᱟᱴᱟᱜ ᱡᱟᱭᱜᱟ ᱨᱮᱦᱚᱸ ᱡᱮ ᱱᱚᱣᱟᱴᱟᱜ ᱴᱷᱟᱶ ᱨᱮᱫᱚ ᱟᱹᱰᱤ ᱡᱷᱚᱛᱚ ᱠᱷᱚᱱᱤᱧ ᱱᱟᱯᱟᱭ ᱜᱮᱭᱟ ᱥᱮ, ᱚᱱᱟ ᱴᱷᱟᱶ ᱨᱮᱱᱟᱜ ᱠᱟᱹᱢᱤ ᱦᱚᱨᱟ ᱫᱚ ᱚᱱᱠᱟ ᱫᱚ ᱦᱟᱸᱜ ᱠᱷᱟᱱ ᱠᱷᱩᱵ ᱫᱩᱠ ᱠᱚᱢ ᱜᱮᱛᱟᱵᱚᱱᱟ ᱧᱮᱞ ᱫᱟ ᱾
ᱟᱪᱪᱷᱟ ᱛᱟᱦᱚᱞᱮ ᱱᱚᱜᱼᱚᱭ ᱡᱮ, ᱵᱚᱞ ᱛᱷᱤᱭᱟᱹ ᱥᱮ ᱯᱷᱩᱴᱵᱚᱞ ᱠᱷᱮᱞ ᱠᱚ ᱦᱩᱭᱩᱜ ᱠᱟᱱᱟ ᱟᱵᱚ ᱱᱚᱣᱟ ᱞᱳᱠᱟᱞ ᱠᱚᱨᱮ ᱛᱟᱦᱚᱞᱮ ᱚᱱᱟ ᱯᱷᱩᱴᱵᱚᱞ ᱛᱷᱤᱭᱟᱹ ᱧᱮᱞ ᱠᱚᱵᱤᱱ ᱥᱮᱱ ᱵᱟᱲᱟ ᱟᱠᱟᱱ ᱜᱮᱭᱟ ᱥᱮ ᱵᱟᱝ?
ᱦᱮᱸ ᱪᱟᱞᱟᱣ ᱵᱟᱲᱟ ᱦᱩᱭ ᱟᱠᱟᱱᱟ ᱤᱧ ᱡᱟᱦᱟᱸ ᱨᱮ ᱢᱤᱱᱟᱹᱧᱟ ᱱᱚᱰᱮ ᱦᱚᱸ ᱥᱩᱨ ᱨᱮᱜᱮ ᱦᱩᱭᱩᱜ ᱠᱟᱱᱛᱮ ᱠᱷᱮᱞᱳᱰ ᱚᱸᱰᱮ ᱦᱚᱸ ᱧᱮᱞ ᱪᱟᱞᱟᱣ ᱦᱩᱭ ᱠᱟᱱᱟ ᱾
ᱟᱪᱪᱷᱟ ᱱᱚᱜᱼᱚᱭ ᱡᱮ ᱳᱭᱟᱞᱰ ᱠᱟᱯ ᱠᱚ ᱦᱩᱭᱩᱜ ᱠᱟᱱᱟ ᱱᱤᱛᱚᱜ ᱦᱟᱸᱜ
ᱦᱮᱸ
ᱦᱮᱸ ᱳᱭᱟᱨᱠᱟᱨ ᱨᱮ ᱛᱟᱦᱚᱞᱮ ᱚᱱᱠᱟ ᱦᱟᱸᱜ ᱠᱷᱮᱞᱳᱣᱟᱲ ᱨᱮᱱᱟᱜ ᱥᱮᱨᱟ ᱠᱷᱮᱞᱣᱟᱲ ᱵᱤᱱ ᱠᱩᱥᱤᱭᱟᱭ ᱠᱟᱱᱟ ᱚᱱᱠᱟ ᱟᱹᱵᱤᱱᱤᱡ ᱯᱷᱮᱵᱟᱨᱮᱴ ᱟᱨᱠᱤ
ᱚᱱᱠᱟᱱ ᱯᱷᱮᱵᱟᱨᱮᱴ ᱞᱟᱹᱭ ᱜᱟᱱᱚᱜᱼᱟ ᱤᱧ ᱫᱚ ᱡᱚᱛᱚ ᱦᱚᱲ ᱜᱮ, ᱱᱤᱛᱚᱜ ᱫᱚᱦᱚ ᱠᱷᱩᱵ ᱠᱚᱢ ᱤᱧ ᱧᱮᱞ ᱠᱚᱦᱚᱸ ᱠᱚᱢ ᱦᱩᱭ ᱠᱟᱱᱟ ᱟᱫᱚ ᱠᱤᱪᱷᱩ ᱠᱚᱲᱟᱜ ᱧᱩᱛᱩᱢ ᱡᱷᱚᱛᱚ ᱜᱮ ᱠᱟᱹᱛᱤᱜ ᱠᱟᱹᱛᱤᱜ ᱠᱟᱛᱮ ᱞᱟᱹᱭ ᱜᱟᱱᱚᱜᱼᱟ ᱾
ᱛᱮᱦᱮᱧ ᱫᱚ ᱟᱹᱰᱤ ᱱᱟᱯᱟᱭ ᱠᱟᱛᱷᱟ ᱠᱟᱱᱟ ᱾ ᱟᱹᱞᱤᱧ ᱫᱚ ᱦᱟᱸᱜ ᱚᱱᱠᱟ ᱡᱟᱦᱟᱸ ᱞᱤᱧ ᱞᱟᱹᱭ ᱠᱮᱫ ᱞᱮᱠᱟ ᱟᱹᱞᱤᱧ ᱫᱚ ᱦᱟᱸᱜ ᱟᱸᱜ ᱱᱟᱭᱢᱟᱨ ᱦᱟᱸᱜ ᱟᱹᱞᱤᱧ ᱫᱚ ᱦᱟᱸᱜ ᱯᱷᱮᱵᱟᱨᱮᱴ ᱜᱮᱛᱟᱞᱤᱧᱟᱭ ᱾ ᱮᱠᱟᱨᱚᱱ ᱛᱮ ᱦᱟᱸᱜ ᱱᱟᱭᱢᱟᱨ ᱫᱚ ᱯᱷᱮᱵᱟᱨᱮᱴ ᱜᱮᱛᱟᱞᱤᱧᱟ ᱩᱱᱤ ᱡᱟᱦᱟᱸ ᱟᱭᱟᱜ ᱥᱠᱤᱞ ᱜᱳᱞ ᱰᱨᱟᱵᱷᱮᱞᱤᱝ ᱠᱚᱱᱴᱨᱳᱞ ᱥᱟᱶᱛᱮ ᱯᱟᱥ ᱯᱟᱥ ᱮᱢ ᱢᱟᱱᱮ ᱮᱢᱚᱱ ᱪᱮᱦᱨᱟ ᱠᱟᱹᱴᱤᱡ ᱟᱹᱰᱤ ᱱᱟᱯᱟᱭ ᱧᱮᱞᱚᱜᱼᱟ ᱾ ᱧᱮᱞ ᱛᱮᱦᱚᱸ ᱟᱹᱰᱤ ᱱᱟᱯᱟᱭ ᱧᱮᱞᱚᱜᱼᱟ ᱥᱟᱶᱛᱮ ᱮᱸᱜ ᱢᱟᱱᱮ ᱪᱮᱫ ᱞᱤᱧ ᱞᱟᱹᱭᱟ ᱟᱹᱰᱤ ᱢᱟᱱᱮ ᱚᱱᱟ ᱫᱚ ᱞᱟᱹᱭᱜᱮ ᱵᱟᱝ ᱜᱟᱱᱚᱜᱼᱟ ᱚᱱᱠᱟᱱᱟᱜ ᱡᱤᱱᱤᱥᱮ ᱫᱮᱠᱷᱟᱣ ᱟᱵᱚᱱᱟᱭ ᱾ ᱚᱱᱟ ᱦᱤᱥᱟᱹᱵᱽᱛᱮ ᱟᱹᱞᱤᱧ ᱫᱚ ᱩᱱᱤ ᱫᱚ ᱦᱟᱸᱜ ᱯᱷᱮᱵᱟᱨᱮᱴ ᱠᱟᱱ ᱛᱟᱞᱤᱧᱟᱭ ᱦᱟᱸᱜ
ᱟᱨ ᱱᱚᱣᱟ ᱫᱚ ᱮᱠᱫᱚᱢ ᱚᱱᱟ ᱥᱟᱶᱛᱮ ᱱᱤᱛᱚᱜ ᱱᱟᱥᱮᱱᱟᱜ ᱨᱩᱜᱟᱹᱭ ᱧᱚᱜ ᱜᱮᱛᱟ ᱵᱚᱱᱟᱭ ᱥᱟᱶᱛᱮ ᱦᱩᱴ ᱦᱟᱴ ᱠᱚᱨᱮ ᱡᱟᱦᱟᱸ ᱢᱟᱱ ᱛᱟᱦᱟᱭ ᱵᱚᱞᱚ ᱜᱚᱫᱚᱜᱼᱟᱭ ᱵᱟᱝ
ᱟᱨ ᱡᱚᱠᱷᱚᱡ ᱦᱚᱜᱼᱚᱭ ᱡᱮ ᱜᱳᱞᱰ ᱯᱳᱥᱴ ᱠᱚᱨᱮ ᱦᱟᱸᱜ ᱯᱷᱨᱤ ᱠᱚ ᱧᱟᱢ ᱜᱚᱫᱚᱜᱼᱟ ᱾ ᱡᱚᱠᱷᱚᱱ ᱮᱸ ᱥᱚᱸᱴ ᱥᱚᱴᱟᱭ ᱚᱱᱟ ᱨᱮᱱᱟᱜ ᱜᱳᱞ ᱡᱟᱦᱟᱸ ᱧᱮᱞᱚᱜᱼᱟ ᱢᱟᱱᱮ ᱪᱮᱫ ᱞᱤᱧ ᱞᱟᱹᱞᱟᱹᱭᱟ ᱾ ᱢᱮᱱ ᱫᱚ ᱞᱟᱹᱭ ᱛᱮᱦᱚᱱᱚᱜ ᱵᱟᱹᱞᱤᱧ ᱢᱟᱱᱮ ᱮᱢᱚᱱ ᱢᱤᱫᱴᱮᱡ ᱵᱟᱵ ᱵᱩᱡᱷᱟᱹᱜᱼᱟ ᱥᱮ ᱧᱮᱞᱚᱜᱼᱟ ᱢᱟᱱᱮ ᱪᱮᱫ ᱞᱤᱧ ᱞᱟᱹᱭᱟ ᱟᱹᱰᱤ ᱱᱟᱯᱟᱭ ᱾
ᱟᱪᱪᱷᱟ ᱦᱮᱸ ᱦᱮᱸ ᱢᱮᱱᱟᱜ ᱠᱚᱣᱟ ᱤᱧᱨᱮ ᱜᱟᱛᱮ ᱠᱚᱦᱚᱸ ᱡᱟᱦᱟᱸᱭ ᱢᱟᱨ ᱯᱷᱮᱱ ᱢᱮᱱᱟᱜ ᱠᱚᱣᱟ ᱾ ᱟᱨᱡᱮᱱᱴᱤᱱᱟ ᱨᱮᱱ ᱦᱚᱲ ᱦᱮ ᱠᱟᱱᱟ ᱠᱚ ᱦᱩᱞᱟᱱᱚ᱾ ᱦᱮᱸ ᱦᱚᱞᱟ ᱜᱮ ᱞᱟᱹᱭ ᱜᱟᱱ ᱡᱮᱛᱩ ᱠᱷᱮᱞᱳᱰ, ᱫᱚᱢᱮ ᱠᱚ ᱧᱮᱞ ᱵᱟᱲᱟ ᱠᱮᱫᱟ᱾ ᱟᱨ
ᱛᱟᱦᱚᱞᱮ ᱦᱚᱮᱱᱟᱜ ᱠᱷᱮᱞ ᱫᱚ ᱦᱟᱸᱜ ᱵᱤᱱ ᱧᱮᱞ ᱵᱟᱲᱟ ᱞᱮᱫᱼᱟ ᱥᱮ ᱵᱟᱝ?
ᱦᱚᱞᱟ ᱫᱚ ᱵᱤᱱᱤᱰ ᱛᱟᱦᱮᱸᱟᱸ ᱠᱟᱱ ᱛᱟᱞᱮᱭᱟ ᱟᱫᱚ ᱚᱱᱟ ᱠᱷᱟᱹᱛᱤᱨ ᱤᱧ ᱫᱚ ᱵᱟᱹᱧ ᱧᱮᱞ ᱟᱠᱟᱫᱟ ᱢᱟᱱᱮ ᱦᱚᱞᱟ ᱟᱠᱮᱨ ᱫᱤᱱ ᱦᱩᱭ ᱠᱟᱱᱟ ᱡᱮᱦᱛᱩ, ᱵᱟᱝ ᱦᱚᱞᱟ ᱜᱮ ᱦᱮᱸ ᱛᱤᱦᱤᱧ ᱛᱟᱦᱮᱸ ᱠᱟᱱ ᱛᱟᱞᱮᱭᱟ ᱵᱤᱱᱤᱴ ᱚᱱᱟ ᱠᱷᱟᱹᱛᱤᱨ ᱛᱮ ᱦᱚᱞᱟ ᱨᱮᱱᱟᱜ ᱠᱷᱮᱞ ᱫᱚ ᱵᱟᱹᱧ ᱧᱮᱞ ᱫᱟ ᱵᱟᱠᱤ ᱜᱟ ᱠᱟᱛᱮ ᱠᱚᱫᱚᱩᱧ ᱢᱮᱱᱮᱫ ᱠᱚᱣᱟ, ᱦᱮᱸ ᱯᱚᱨᱤᱠᱠᱷᱟ ᱯᱚᱨᱤᱠᱠᱷᱟ ᱵᱟᱫ ᱠᱟᱜ ᱢᱮ ᱧᱮᱞ ᱢᱮ, ᱩᱱᱠᱩ ᱧᱮᱞ ᱛᱮᱜᱮ ᱧᱮᱞ ᱠᱟᱱᱟ ᱫᱚᱢᱮ ᱜᱳᱞ ᱠᱟᱫᱟ ᱠᱚ,
ᱦᱮᱸ ᱵᱤᱱᱤᱰ ᱠᱚᱫᱚ ᱮᱢ ᱫᱚᱨᱠᱟᱨ ᱠᱟᱱᱟ ᱥᱚᱢᱚᱭ ᱨᱮ᱾ ᱠᱷᱮᱞ ᱫᱚ ᱦᱟᱸᱜ ᱛᱮᱦᱮᱧ ᱦᱚᱞᱟ ᱡᱮᱢᱚᱱ ᱦᱩᱭᱱᱟ ᱟᱨᱡᱮᱱᱴᱤᱱᱟ ᱟᱨ ᱤᱭᱟᱹ ᱚᱱᱟ ᱠᱷᱮᱞ ᱫᱚ ᱦᱟᱸᱜ ᱡᱮᱢᱚᱱ ᱠᱚ ᱫᱟᱲᱮᱭᱱᱟ ᱦᱟᱸᱜ ᱟᱨᱡᱮᱱᱴᱤᱱᱟ ᱚᱱᱟ ᱚᱱᱠᱟᱛᱮ ᱦᱟᱸᱜ, ᱩᱱᱠᱩ ᱫᱚ ᱦᱟᱸᱜ ᱱᱤᱛᱚᱜ ᱫᱚ ᱠᱚᱣᱟᱴᱟᱨ ᱯᱷᱟᱭᱱᱟᱞ ᱠᱚ ᱪᱟ ᱞᱮᱱᱟ ᱯᱚᱨᱮ ᱛᱮᱦᱚᱸ ᱧᱮᱞ ᱜᱟᱱᱚᱜ ᱜᱮᱭᱟ ᱩᱱᱠᱩᱣᱟᱜ ᱠᱷᱮᱞ ᱫᱚ ᱟ ᱦᱚᱸᱜᱼᱚᱭ ᱡᱮ, ᱵᱤᱱ ᱱᱹᱴᱟᱜ ᱵᱤᱱ ᱞᱟᱹᱭ ᱠᱮᱜᱼᱟ ᱫᱚ ᱦᱟᱸᱜ, ᱛᱮᱦᱮᱧ ᱛᱟᱦᱮᱸ ᱠᱟᱱ ᱛᱟᱵᱤᱱᱟ ᱛᱮᱦᱤᱧ ᱡᱩᱫᱤ ᱚᱱᱟ ᱵᱟᱝᱵᱤᱱ ᱮᱢ ᱠᱮᱼᱟ ᱛᱟᱦᱚᱞᱮ ᱚᱱᱟ ᱦᱜ ᱯᱚᱨᱮᱛᱮ ᱦᱟᱸᱜ ᱵᱟᱹᱵᱤᱱ ᱮᱢ ᱫᱟᱲᱮ ᱠᱮᱭᱟ ᱦᱟᱸᱜ᱾
ᱦᱮᱸ ᱚᱱᱟ ᱠᱷᱟᱹᱛᱤᱨ ᱠᱚ ᱪᱞᱟᱝ ᱢᱚᱱᱮ ᱡᱤᱣᱤ ᱥᱟᱦᱟᱣ ᱠᱟᱛᱮ ᱤᱧ ᱦᱟᱛᱟᱣ ᱠᱮᱫᱟ᱾ ᱫᱚᱥ ᱨᱮ ᱚᱠᱚ ᱚᱠᱚᱭ ᱠᱷᱮᱞ ᱢᱮᱱᱟᱜᱼᱟ?
ᱦᱮᱸ ᱫᱚᱥ ᱛᱟᱹᱨᱤᱠᱷ ᱫᱚ ᱦᱟᱸᱜ ᱡᱟᱦᱟᱸ ᱫᱚ ᱯᱷᱮᱨᱟᱱᱥ ᱢᱮᱱᱟᱜ ᱠᱚᱣᱟ ᱦᱟᱸᱜ᱾
ᱚ ᱟᱪᱪᱷᱟ
ᱟᱪᱪᱷᱟ ᱱᱚᱜᱼᱚᱭ ᱦᱜ ᱵᱤ ᱵᱤᱱ ᱞᱟᱹᱭ ᱠᱮᱫᱟ ᱵᱤᱱᱤ ᱫᱚ ᱛᱟᱦᱚᱞᱮ ᱛᱮᱦᱮᱧ ᱫᱚ ᱦᱟᱸᱜ ᱪᱮᱫ ᱞᱮᱠᱟᱜ ᱵᱤᱱ ᱮᱢ ᱠᱮᱫᱮᱜᱼᱟ?
ᱦᱮᱸ ᱵᱤᱱᱤᱰ ᱫᱚ ᱱᱟᱯᱟᱭ ᱜᱮ᱾ ᱞᱟᱹᱭ ᱜᱟᱱᱚᱜᱼᱟ ᱤᱧ ᱪᱮᱫ ᱠᱚᱧ ᱯᱟᱲᱦᱟᱣ ᱤᱫᱤ ᱠᱟᱫᱟ ᱚᱱᱟ ᱠᱚᱜᱮ ᱦᱮᱡ ᱟᱠᱟᱱᱟ᱾
ᱟᱨ ᱱᱚᱣᱟ ᱫᱷᱟᱣ ᱨᱮᱱᱟᱜ ᱡᱟᱦᱟᱸ ᱯᱮᱯᱟᱨ ᱡᱟᱦᱟᱸ ᱛᱟᱦᱮᱸ ᱠᱟᱱ ᱛᱟᱞᱮᱭᱟ᱾ ᱚᱱᱟ ᱦᱚᱸ ᱥᱚᱦᱚᱡ ᱜᱮ ᱛᱟᱦᱮᱸ ᱠᱟᱱᱟ, ᱡᱟᱦᱟᱸ ᱫᱚ ᱟᱹᱰᱤ ᱟᱞᱜᱟ ᱛᱮᱜᱮ ᱵᱩᱡ ᱵᱩᱡᱷᱟᱹᱣ ᱧᱟᱢᱚᱜ ᱠᱟᱱ ᱛᱟᱦᱮᱸ ᱡᱮ ᱚᱠᱟ ᱠᱷᱚᱱ ᱪᱮᱫ ᱪᱮᱫ ᱠᱚ ᱢᱟᱱᱮ ᱠᱩᱠᱞᱤ ᱠᱚ ᱦᱮᱡ ᱫᱟᱲᱮᱭᱟᱜᱼᱟ᱾
ᱟᱪᱪᱷᱟ ᱟᱪᱷᱟ ᱚᱱᱠᱟ ᱦᱤᱥᱟᱹᱵ ᱛᱮ ᱛᱮᱦᱮᱧᱜ ᱵᱤᱱ ᱫᱚ ᱦᱟᱸᱜ ᱱᱟᱯᱟᱭ ᱛᱮᱜᱮ ᱦᱟᱸᱜ ᱵᱤᱱ ᱮᱢ ᱠᱟᱜᱼᱟ ᱦᱟᱸᱜ᱾
ᱦᱮᱸ
ᱢᱟᱱᱮ ᱡᱟᱦᱟᱸᱱᱟᱜ ᱵᱤᱱ ᱠᱚᱥᱴᱚ ᱞᱮᱱ ᱛᱟᱦᱮᱸ ᱚᱱᱟ ᱨᱮᱱᱟᱜ ᱯᱷᱚᱞ ᱫᱚ ᱦᱟᱸᱜ ᱢᱟᱱᱮ ᱵᱷᱟᱜᱤ ᱜᱮ ᱧᱟᱢᱚᱜᱼᱟ᱾
ᱮᱫᱚᱢ
ᱟᱞᱮ ᱱᱟᱯᱟᱭ ᱵᱟᱲᱟ ᱜᱮ ᱦᱮᱱᱟᱜ ᱵᱮᱱᱟ ᱛᱚ ᱦᱜ ᱱᱤᱭᱟᱹ ᱠᱚᱴᱟ ᱫᱤᱱ ᱫᱚ ᱦᱟᱸᱜ?
ᱚᱠᱟᱨᱮᱵᱤᱱ ᱯᱟᱲᱦᱟᱜ ᱠᱟᱱᱟ ᱟᱨ ᱵᱤᱱᱤᱰ ᱠᱚᱫᱚ ᱦᱩᱭ ᱟᱠ ᱛᱟᱯᱮᱭᱟ ᱥᱮ ᱟᱹᱣᱨᱤ?
ᱫᱚ ᱟᱨ ᱵᱤᱱᱤᱰ ᱵᱚᱞᱛᱮᱫᱚ ᱟᱞᱮᱫ ᱫᱚ ᱦᱟᱸᱜ ᱯᱟᱲᱟ ᱠᱚᱫᱚ ᱦᱟᱸᱜ ᱞᱮ ᱵᱟᱹᱜᱤ ᱫᱷᱟᱨᱟ ᱠᱟᱜᱼᱟ ᱦᱟᱸᱜ᱾
ᱟᱪᱪᱷᱟ
ᱠᱟᱹᱣᱰᱤ ᱟᱱᱟᱴ ᱠᱷᱟᱹᱛᱤᱨ ᱛᱮ ᱦᱟᱸᱜ ᱯᱟᱲᱦᱟᱣ ᱠᱚᱫᱚ ᱦᱟᱸᱜ, ᱵᱟᱝᱞᱤᱞᱤᱧ ᱯᱟᱲᱦᱟᱜ ᱠᱟᱱᱟ ᱱᱤᱛᱚᱜ ᱫᱚ ᱦᱟᱸᱜ ᱱᱤᱛᱚᱜ ᱫᱚ ᱦᱟᱸᱜ ᱚᱲᱟᱜ ᱠᱚᱨᱮ ᱠᱟᱹᱢᱤ ᱟ ᱱᱚᱝᱠᱟ᱾ ᱦᱮᱸ ᱚᱲᱟᱜ ᱥᱩᱨ ᱠᱚᱨᱮ ᱚᱱᱠᱟ ᱢᱤᱥᱛᱨᱤ ᱠᱚ ᱥᱟᱶ ᱯᱟᱷᱟᱠᱟ ᱠᱟᱹᱢᱤ ᱠᱚᱞᱤᱧ ᱪᱟᱞᱟᱣ ᱵᱟᱲᱟᱜ ᱠᱟᱱᱟ ᱦᱟᱸᱜ᱾
ᱟᱪᱪᱷᱟ
ᱟᱫᱚ ᱟᱵᱚ ᱥᱟᱱᱛᱟᱲ ᱢᱟᱛᱚ ᱵᱟᱲᱟᱭ ᱜᱮᱭᱟᱵᱚᱱ ᱨᱮᱸᱜᱮᱡᱼᱟ ᱚᱱᱠᱟ ᱴᱟᱠᱟ ᱯᱩᱭᱥᱟᱹ ᱵᱟᱝᱛᱮ ᱟᱭᱢᱟ ᱯᱴᱷᱟᱹ ᱜᱮ ᱦ ᱠᱚ ᱚᱞᱚᱜ ᱯᱦᱟᱜ ᱠᱚᱫᱚ ᱦᱟᱸᱜ ᱠᱚ ᱵᱟᱹᱜᱤᱮᱜᱼᱟ ᱦᱟᱸᱜ᱾
ᱱᱚᱣᱟ ᱫᱚ ᱮᱠᱫᱚᱢ ᱥᱟᱹᱨᱤ ᱠᱟᱛᱷᱟ᱾
ᱚᱱᱟ ᱫᱟᱨᱟᱭᱛᱮ ᱟᱹᱞᱤᱧ ᱦᱚᱸ ᱚᱱᱠᱟ ᱴᱟᱠᱟ ᱯᱩᱭᱥᱟᱹ ᱠᱚ ᱵᱟᱝ ᱡᱳᱚᱜᱟᱲ ᱠᱟᱛᱮᱼᱟ, ᱱᱮᱛᱟᱜ ᱫᱚ ᱦᱟᱸᱜ ᱜᱚᱼᱵᱟᱵᱟ ᱛᱟᱠᱚ ᱦᱚᱸ ᱠᱚ, ᱵᱚᱭᱚᱥ ᱨᱮ ᱱᱚ ᱱᱚᱝᱠᱟ ᱠᱟᱹᱢᱤ ᱫᱟᱲᱮᱭᱟᱜ ᱵᱟᱹᱱᱩᱜ ᱛᱟᱠᱚ ᱛᱟᱦᱮᱸ ᱴᱟᱠᱟ ᱯᱚᱭᱥᱟ ᱠᱚ ᱟᱨᱡᱟ ᱵᱟᱝ ᱦᱩᱭᱩᱜ ᱠᱟᱱ ᱛᱟᱦᱮᱸᱫ ᱫᱚ ᱚᱲᱟᱜ ᱠᱚᱨᱮᱱᱟᱜ ᱥᱚᱝᱥᱟᱨ ᱠᱚᱨᱮᱱᱟᱜ ᱪᱟᱯ ᱠᱚ ᱠᱟᱹᱴᱤᱡ ᱧᱮᱞ ᱵᱟᱲᱟᱭᱮᱱ ᱛ ᱫᱚ ᱚᱞᱚᱜ ᱯᱟᱲᱦᱟᱜ ᱠᱚᱫᱚ ᱦᱟᱸᱜ ᱞᱤᱧ ᱵᱟᱹᱜᱤᱭᱟ ᱟᱠᱫᱼᱟ ᱟᱹᱞᱤᱧᱟᱜ ᱦᱚᱸ ᱤᱪᱪᱷᱟᱹ ᱛᱟᱦᱮᱸ ᱠᱟᱱᱟ ᱚᱞᱚᱜᱦᱟᱜ ᱯᱟᱲᱟᱣ ᱠᱟᱛᱮᱫ ᱥᱮᱬᱟ ᱦᱚᱲ ᱵᱮᱱᱟᱣ ᱞᱟᱹᱜᱤᱫ ᱟᱨ ᱱᱟᱯᱟᱭ ᱦᱚᱨᱛᱮ ᱪᱟᱞᱟᱜ ᱞᱟᱹᱜᱤᱫ ᱟᱫᱚ ᱚᱱᱠᱟ ᱢᱟ ᱦᱟᱛᱟᱣᱟ ᱟᱹᱞᱤᱧ ᱢᱟ ᱵᱟᱝ ᱜᱟᱱᱚᱜᱼᱟ ᱞᱮᱱ ᱛᱟᱞᱤᱧᱟ ᱚᱲᱟᱜ ᱠᱚᱨᱮᱱᱟᱜ ᱯᱚᱨᱤᱥᱛᱷᱤᱛᱤ ᱧᱮᱞᱛᱮ ᱚᱱᱟ ᱠᱷᱟᱹᱛᱤᱨ ᱚᱞᱚᱜ ᱯᱟᱲᱦᱟᱜ ᱠᱚᱫᱚ ᱟᱹᱞᱤᱧ ᱵᱷᱟᱜᱤᱭ ᱠᱟᱜᱼᱟ ᱵᱟᱠᱷᱟᱱ ᱟᱹᱞᱤᱧᱟᱜ ᱦᱚᱸ ᱤᱪᱪᱷᱟᱹ ᱛᱟᱦᱮᱠᱟᱱᱟ ᱡᱟᱛᱮ ᱚᱞᱚᱜ ᱯᱟᱲᱦᱟᱣ ᱥᱮᱬᱟ ᱦᱩᱭᱩᱜᱼᱟ ᱱᱟᱯᱟᱭ ᱰᱟᱦᱟᱨ ᱛᱮ ᱪᱟᱞᱟᱜ ᱰᱟᱦᱟᱨᱟᱣ ᱦᱩᱭᱩᱜᱼᱟ ᱥᱟᱶᱛᱮ ᱟᱭᱢᱟ ᱞᱮᱠᱟ ᱱᱟᱱᱟ ᱦᱩᱱᱟᱹᱨ ᱥᱮᱬᱟ ᱛᱮᱱᱟᱜ ᱛᱟᱦᱮᱸ ᱠᱟᱱ ᱛᱟᱹᱟᱞᱤᱧᱟ
ᱟᱪᱪᱷᱟ
ᱟᱫᱚ ᱱᱤᱛᱚᱜᱜ ᱫᱚ ᱦᱜ ᱚᱲᱟᱜ ᱠᱚᱨᱮ ᱜᱮ ᱢᱮᱱᱟᱜ ᱞᱤᱧᱟᱹ ᱦᱟᱸᱜ ᱱᱚᱝᱠᱟ ᱠᱟᱹᱢᱤ ᱵᱟᱲᱟ ᱦᱩᱭᱩᱜ ᱠᱟᱱᱟ ᱵᱟᱝ ᱠᱟᱹᱢᱤ ᱛᱮᱦᱚᱸ ᱦᱟᱸᱜ ᱨᱮᱸᱜᱮᱡ ᱡᱟᱞᱟ ᱦᱟᱸᱜ ᱪᱮᱫ ᱡᱚᱢ ᱦᱩᱭᱩᱜ-ᱟ ᱦᱟᱸᱜ
ᱠᱟᱛᱷᱟ ᱠᱟᱱ ᱜᱮᱭᱟ ᱱᱚᱶᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱡᱟᱦᱟᱢ ᱞᱟᱹᱭ ᱠᱮᱫ ᱠᱟᱹᱣᱰᱤ ᱨᱮᱱᱟᱜ ᱟᱱᱟᱴ ᱛᱮ ᱟᱵᱚᱣᱟᱜ ᱨᱮᱱ ᱟᱭᱢᱟ ᱜᱟᱱ ᱯᱟᱹᱴᱷᱩᱣᱟᱹ ᱜᱮ ᱵᱟᱠᱚ ᱯᱟᱲᱦᱟᱣ ᱫᱟᱲᱮᱭᱟᱜ ᱠᱟᱱᱟ ᱢᱤᱫᱴᱟᱝ ᱤᱪᱪᱷᱟᱹ ᱛᱟᱦᱮᱱ ᱨᱮᱦᱚᱸ ᱵᱟᱝ ᱜᱮ
ᱦᱮᱸ ᱛᱚ ᱟᱫᱚ ᱟᱵᱚ ᱫᱚ ᱦᱟᱸᱜ ᱟᱨ ᱠᱚ ᱞᱮᱠᱟ ᱫᱚ ᱦᱟᱸᱜ ᱴᱟᱠᱟ ᱯᱩᱭᱥᱟᱹ ᱥᱮ ᱠᱤᱥᱟᱹᱬ ᱫᱚ ᱦᱟᱸᱜ ᱵᱟᱵᱚᱱ ᱠᱤᱥᱟᱹᱬᱲᱟ ᱦᱟᱸᱜ ᱟᱫᱚ ᱞᱟᱦᱟ ᱪᱮᱫ ᱠᱟᱵᱚᱱ ᱛᱟᱦᱮᱱᱟ ᱚᱱᱟ ᱠᱷᱟᱡ ᱫᱚ ᱠᱟᱹᱴᱤᱡ ᱟᱵᱚᱱ ᱯᱚᱨᱤᱵᱚᱨᱛᱚᱱ ᱟᱠᱟᱱ ᱜᱮᱭᱟ ᱦᱟᱸᱜ ᱱᱤᱛᱚᱜ ᱫᱚ ᱵᱩᱫᱽᱫᱷᱤ ᱟᱹᱠᱤᱞ ᱠᱚᱫᱚ ᱦᱩᱭ ᱠᱟᱱ ᱜᱮ ᱛᱟᱵᱚᱱᱟ ᱟᱫᱚ ᱦᱟᱸᱜ ᱯᱟᱲᱦᱟᱣ ᱵᱚᱞᱛᱮ ᱫᱚ ᱦᱟᱸᱜ ᱟᱹᱞᱤᱧ ᱫᱚ ᱦᱟᱸᱜ ᱵᱟᱨᱚ ᱠᱞᱟᱥ ᱫᱷᱟᱹᱨᱤᱡ ᱜᱮᱞᱤᱧ ᱯᱟᱲᱦᱟᱣ ᱞᱮᱱ ᱛᱟᱦᱮᱸᱜ-ᱟ᱾ ᱟᱫᱚ ᱵᱟᱨᱚ ᱠᱞᱟᱥ ᱫᱚ ᱚᱱᱠᱟᱵ ᱯᱩᱭᱥᱟᱹ ᱴᱟᱠᱟ ᱠᱚ ᱵᱟᱝ ᱮᱢ ᱦᱩᱭᱩᱜ ᱠᱟᱱ ᱛᱟᱦᱮᱸᱫ ᱛᱚ ᱚᱱᱟ ᱛᱮ ᱦᱟᱸᱜ ᱵᱟᱨᱚ ᱠᱞᱟᱥ ᱫᱚᱞᱤᱧ ᱯᱟᱲᱦᱟᱣ ᱠᱟᱱᱟ ᱦᱟᱸᱜ ᱟᱪᱪᱷᱟᱢ